ᱦᱮᱸ ᱦᱮᱞᱳ ᱜᱚᱝᱠᱮ
ᱦᱮᱸ ᱥᱟᱹᱜᱩᱱ ᱥᱮᱛᱟᱜ ᱜᱮ ᱦᱚᱸᱜᱼᱚᱭ ᱚᱲᱟᱜ ᱨᱮᱜᱮ ᱢᱮᱱᱟᱜ ᱞᱤᱧᱟᱹ ᱟᱨ ᱫᱟᱜ ᱡᱟᱹᱲᱤ ᱟᱯᱮ ᱥᱮᱫ ᱚᱠᱟ ᱞᱮᱠᱟᱹ
ᱫᱟᱜ ᱡᱟᱹᱲᱤ ᱫᱚ ᱱᱟᱦᱟᱜ ᱞᱟᱦᱟ ᱛᱟᱦᱮᱸ ᱱᱟᱦᱟᱜ ᱛᱮᱫᱚ ᱵᱟᱭ ᱫᱟᱜ ᱟᱠᱟᱜᱼᱟ ᱦᱚᱞᱟᱹ ᱦᱚᱞᱟᱱᱚᱜ ᱢᱟᱡᱟᱱ ᱥᱮᱫ ᱠᱷᱚᱱᱟᱜ ᱢᱚᱴᱟᱢᱩᱴᱤ ᱧᱤᱫᱟᱹ ᱫᱷᱟᱹᱨᱤᱡ ᱧᱤᱫᱟᱹ ᱵᱷᱟᱜᱮ ᱫᱟᱜᱽ ᱟᱠᱟᱫᱟ ᱟᱫᱟ ᱞᱟᱦᱟ ᱚᱱᱟ ᱞᱟᱦᱟ ᱚᱱᱠᱟ ᱫᱟᱜᱽ ᱦᱚᱸ ᱵᱟᱭ ᱫᱟᱜᱽ ᱟᱠᱟᱫᱟ ᱮᱛ ᱟᱞᱮᱥᱮᱫ ᱫᱚ ᱫᱟᱜ ᱡᱟᱹᱲᱤ ᱠᱚᱦᱚᱸ ᱞᱟᱦᱟᱛᱮ ᱵᱟᱝ ᱦᱩᱭᱟᱱᱟ ᱦᱚᱞᱟᱱᱟ ᱫᱟᱜ ᱛᱮᱜᱮᱴᱤᱡ ᱠᱷᱮᱛ ᱠᱚᱨᱮ ᱫᱟᱜ ᱟᱠᱟᱱᱟ ᱟᱫᱚ ᱡᱩᱫᱤ ᱱᱤᱛᱚᱜ ᱟᱨᱟᱢᱵᱚᱭᱟ ᱠᱷᱮᱛ ᱠᱟ ᱨᱚᱦᱚᱭ ᱠᱚ ᱟᱥᱛᱮ ᱟᱥᱛᱮ ᱟᱫᱚ ᱟᱯᱮ ᱥᱮᱫ ᱞᱮᱠᱟ ᱪᱮᱫ ᱞᱮᱠᱟ ᱜᱚᱝᱠᱮ ᱟᱯᱮ ᱥᱮᱫ ᱜᱮ ᱛᱤᱥ ᱠᱷᱚᱱᱟᱜ ᱫᱟᱜᱽ ᱮᱜᱼᱟᱭ ᱥᱮ ᱵᱟᱭ ᱫᱟᱜᱽ ᱮᱜᱼᱟᱭ ᱪᱮᱫ ᱞᱮᱠᱟ ᱟᱯᱮ ᱥᱮᱫ
ᱟᱞᱮ ᱥᱮᱫ ᱦᱚᱞᱟ ᱢᱟᱸᱡᱟᱱ ᱠᱷᱚᱱ ᱮᱦᱚᱵ ᱟᱠᱟᱫᱟᱭ ᱮᱠᱫᱚᱢ ᱥᱟᱨᱟ ᱮᱸ ᱥᱟᱨᱟ ᱧᱤᱫᱟᱹ ᱜᱮ ᱫᱟᱜᱽ ᱠᱟᱫᱟᱭ ᱛᱟᱯᱚᱨᱮ ᱦᱚᱜ-ᱚᱭ ᱥᱮᱛᱟᱜ ᱨᱮ ᱛᱟᱨ ᱴᱟᱭᱤᱢᱮ ᱵᱚᱱᱫᱚ ᱠᱟᱫᱟᱭ, ᱛᱟᱯᱚᱨᱮ ᱳᱭ ᱵᱟᱹᱭᱦᱟᱹᱲ ᱠᱚᱫᱚ ᱦᱟᱸᱜ ᱡᱳᱨᱥᱳᱨ ᱜᱮ ᱪᱷᱩᱴᱟᱹᱣ ᱦᱩᱭ ᱠᱟᱱᱟ ᱟᱨ ᱞᱚᱥᱚᱫ ᱠᱚ ᱦᱩᱭ ᱨᱚᱦᱚᱭ ᱦᱚᱸ ᱠᱤᱪᱷᱩ ᱫᱟᱲ ᱦᱩᱭᱩ ᱠᱟᱱᱟ ᱟᱨ ᱵᱟᱹᱫᱽ ᱠᱚᱦᱚᱸ ᱟᱫᱚ ᱱᱚᱚᱭ ᱡᱮ ᱦᱚᱞᱟᱭ ᱫᱟᱜ ᱠᱟᱫᱟ ᱚᱱᱟ ᱫᱟᱜ ᱛᱮ ᱟᱫᱚ ᱵᱟᱹᱫᱽ ᱦᱚᱸ ᱟᱫᱚ ᱜᱟᱱᱚᱜᱼᱟ
ᱟᱪᱪᱷᱟ ᱟᱪᱪᱷᱟ ᱟᱫᱚ ᱛᱟᱦᱚᱞᱮ ᱜᱚᱝᱠᱮ ᱟᱞᱤᱧ ᱞᱟᱹᱭ ᱫᱟ ᱟᱵᱤᱱ ᱢᱟ ᱱᱤᱛᱚᱜ ᱱᱟᱦᱟᱜ ᱵᱤᱱ ᱯᱷᱤᱨᱤ ᱜᱮᱭᱟ ᱦᱮᱸᱥᱮ ᱟᱹᱞᱤᱧ ᱞᱤᱧ ᱞᱟᱹᱭ ᱫᱟ ᱛᱤᱱ ᱜᱷᱟᱹᱲᱤᱡ ᱵᱤᱱ ᱯᱷᱤᱨᱤ ᱵᱤᱱ ᱛᱟᱦᱮᱱᱟ ᱢᱚᱴᱟᱢᱩᱴᱤ ᱱᱚᱣᱟ ᱠᱚᱞ ᱠᱟᱴᱟᱣ ᱞᱮᱠᱷᱟᱱ ᱟᱵᱚ ᱡᱟᱦᱟᱸ ᱱᱩᱭ ᱜᱚᱝᱠᱮ ᱡᱟᱦᱟᱸᱭ ᱵᱟᱨᱚ ᱢᱤ ᱴᱟᱭᱤᱢ ᱮᱢ ᱟᱠᱟᱜ ᱵᱚᱱᱟ ᱱᱚᱣᱟ ᱯᱷᱩᱱ ᱠᱚᱞ ᱠᱟᱴᱟᱣ ᱞᱮᱠᱷᱟᱱ ᱟᱵᱤᱱ ᱯᱷᱤᱨᱤ ᱵᱤᱱ ᱛᱟᱦᱮᱱᱟᱹ
ᱮᱸ ᱟᱫᱚ ᱱᱤᱛᱚᱜ ᱫᱚ ᱵᱟᱹᱞᱤᱧ ᱛᱟᱦᱮᱱᱟ ᱦᱟᱸᱜ ᱟᱨ ᱛᱚᱵᱮ ᱯᱚᱨᱮ ᱟᱹᱞᱤᱧ ᱟᱹᱵᱤᱱ ᱥᱚᱢᱚᱭ ᱞᱤᱧ ᱮᱢᱟ ᱵᱤᱱᱟ
ᱟᱪᱪᱷᱟ ᱟᱪᱪᱷᱟ ᱚᱱᱟᱜᱮ ᱟᱪᱪᱷᱟ ᱱᱚᱣᱟ ᱥᱚᱢᱚᱭ ᱮᱢ ᱞᱟᱹᱜᱤᱫ ᱜᱮ ᱵᱤᱥᱟᱞ ᱵᱤᱥᱟᱞ ᱥᱟᱨᱦᱟᱣ ᱟᱹᱰᱤ ᱥᱟᱨᱦᱟᱣ ᱜᱚᱝᱠᱮ ᱟᱹᱵᱤᱱ ᱱᱚᱣᱟ ᱟᱹᱰᱤ ᱫᱟᱢᱟᱱ ᱚᱠᱛᱚ ᱵᱤᱱ ᱮᱢ ᱟᱠᱟᱜᱼᱟ ᱟᱫᱚᱧ ᱞᱟᱹᱭᱮᱫᱼᱟ ᱛᱟᱦᱚᱞᱮ ᱱᱚᱣᱟ ᱪᱟᱥᱵᱟᱥ ᱠᱚᱫᱚ ᱱᱤᱛᱚᱜ ᱱᱚᱣᱟ ᱫᱟᱜ ᱛᱮᱜᱮ ᱥᱮ ᱚᱱᱟ ᱞᱟᱦᱟ ᱠᱷᱚᱱᱟᱜ ᱟᱨᱚ ᱫᱟᱜ ᱟᱫ ᱯᱮ ᱛᱟᱦᱮᱸᱫ ᱮ?
ᱦᱮᱸ ᱚᱱᱟ ᱞᱟᱦᱟ ᱦᱚᱭ ᱫᱟᱜ ᱟᱠᱟᱫ ᱛᱟᱦᱮᱸᱜ ᱟᱨ ᱢᱟᱱᱮ ᱵᱟᱹᱫ ᱠᱚᱫᱚ ᱵᱟᱝ ᱫᱟᱜ ᱟᱠᱟᱱ ᱛᱟᱦᱮᱸᱜ ᱠᱤᱱᱛᱩ ᱵᱟᱹᱭᱦᱟᱹᱲ ᱫᱚ ᱟᱨᱠᱤ ᱮᱢᱱᱤ ᱛᱮᱜᱮ ᱫᱟᱜ ᱫᱟᱜᱚᱫᱚᱜ ᱛᱟᱞᱮᱭᱟ ᱟᱨ ᱚᱱᱟ ᱫᱚ ᱛᱟᱞᱚ ᱛᱚᱞᱟ ᱠᱚᱦᱚᱸ ᱦᱟᱨᱟ ᱟᱠᱟᱱ ᱛᱟᱦᱮᱸ ᱚᱱᱟᱛᱮ ᱚᱱᱟ ᱠᱚᱫᱚᱞᱮ ᱮᱦᱚᱵ ᱠᱟᱫ ᱛᱟᱦᱮᱸᱜ ᱨᱚᱦᱚᱭ ᱟᱯᱮ ᱥᱮᱫ ᱫᱚ ᱚᱠᱟ ᱞᱮᱠᱟ
ᱟᱞᱮ ᱥᱮᱫ ᱫᱚ ᱜᱚᱝᱠᱮ ᱮᱸ ᱛᱚᱞᱟ ᱠᱚᱫᱚ ᱦᱟᱱᱮ ᱟᱢᱵᱟᱵᱩᱛᱤ ᱞᱟᱦᱟ ᱠᱷᱚᱱᱟᱜ ᱜᱮ ᱟᱞᱮ ᱫᱚᱞᱮ ᱜᱤᱲᱤ ᱟᱠᱟᱜᱼᱟ ᱢᱟ ᱟᱫᱚ ᱫᱟᱜ ᱠᱚ ᱡᱟᱹᱲᱤ ᱠᱚ ᱚᱵᱷᱟᱵ ᱛᱮ ᱮᱯᱚᱨ ᱵᱟᱹᱭᱦᱟᱹᱲ ᱨᱮᱜᱮᱞᱮ ᱜᱤᱲᱤᱭᱟ ᱟᱫᱚ ᱵᱟᱹᱫᱽ ᱨᱮᱦᱚᱸ ᱞᱮ ᱜᱤᱲᱤᱭᱟ ᱟᱫᱚ ᱜᱤᱲᱤ ᱫᱚ ᱵᱟᱹᱫᱽ ᱨᱮᱫᱚ ᱮᱨᱯᱚᱨ ᱵᱟᱹᱭᱦᱟᱹᱲ ᱫᱟᱜ ᱵᱟᱢ ᱧᱮᱞ ᱞᱮᱠᱷᱟᱱ ᱵᱟᱹᱫᱽ ᱫᱚ ᱵᱟᱞᱮ ᱤᱭᱟᱹᱭ ᱫᱟ ᱱᱮᱛᱟᱨᱟᱜ ᱡᱟ ᱢᱟᱱᱮ ᱡᱟ ᱫᱟᱜ ᱡᱟᱹᱲᱤ ᱠᱚ ᱱᱮᱛᱟᱨ ᱢᱟ ᱰᱤᱡᱤᱴᱟᱞ ᱡᱩᱜᱽ ᱞᱮᱠᱟᱜᱮ ᱰᱤᱡᱤᱴᱮᱞ ᱫᱟᱜ ᱠᱚᱦᱚᱸ ᱦᱮᱸ ᱟᱫᱚ ᱛᱟᱦᱞᱮ ᱱᱚᱣᱟ ᱠᱚ ᱤᱭᱟᱹ ᱠᱟᱛᱮ ᱫᱚ ᱩᱱᱟᱹᱜ ᱠᱟᱛᱮ ᱫᱚ ᱵᱷᱚᱨᱥᱟ ᱵᱟᱝ ᱧᱟᱢᱚᱜ ᱠᱟᱱᱟ ᱱᱮᱛᱟᱨ ᱫᱚ ᱯᱟᱹᱦᱤᱞ ᱞᱮᱠᱟ ᱫᱚ
ᱦᱮᱸ ᱱᱮᱛᱟᱨ ᱫᱚ ᱚᱱᱠᱟ ᱞᱮᱠᱟ ᱵᱷᱚᱨᱥᱟ ᱫᱚ ᱵᱟᱝ ᱧᱟᱢᱚᱜ ᱠᱟᱱᱟ ᱢᱟᱱᱮ ᱡᱟᱦᱟᱸ ᱡᱚᱠᱷᱚᱱ ᱮᱸ ᱫᱟᱜ ᱨᱮᱱᱟᱜ ᱠᱟᱛᱷᱟ ᱚᱱᱠᱟ ᱥᱚᱢᱚᱭ ᱛᱮ ᱵᱟᱭ ᱫᱟᱜ ᱮᱫᱟ ᱫᱤᱭᱮ ᱦᱚᱭᱛᱚ ᱧᱮᱞᱚᱜ ᱠᱟᱱᱟ ᱡᱮ ᱛᱚᱞᱟ ᱠᱚ ᱜᱚᱡ ᱞᱟᱹᱜᱤᱫᱚᱜ ᱠᱟᱱᱟ ᱟᱨ ᱚᱱᱮ ᱩᱱ ᱥᱚᱢᱚᱭ ᱦᱚᱭᱛᱳᱭ ᱫᱟᱜ ᱮᱫᱟ
ᱦᱮᱸ ᱚᱝᱠᱟ ᱦᱚᱸ ᱦᱩᱭ ᱵᱟᱲᱟᱣ ᱟᱠᱟᱱᱟ
ᱟᱨ ᱚᱝᱠᱟ ᱦᱩᱭᱩᱜ ᱠᱟᱱᱟ ᱟᱨ ᱵᱟᱠᱷᱟᱱ ᱛᱚᱞᱟ ᱦᱚᱸ ᱜᱚᱡ ᱪᱟᱵᱟᱜ ᱠᱟᱱᱟ ᱛᱟᱨ ᱯᱚᱨᱮ ᱫᱟᱜ ᱮᱫᱟᱭ, ᱟᱨᱚ ᱯᱚᱨᱮ ᱜᱤᱲᱤ ᱛᱚᱞᱟ ᱜᱤᱲᱤ ᱠᱟᱛᱮ ᱟᱨᱚᱸ ᱠᱚ ᱪᱟᱥ ᱦᱩᱭᱩᱜ ᱠᱟ ᱦᱚᱸᱜ-ᱚᱝᱠᱟ ᱦᱚᱸ ᱦᱩᱭᱩᱜ ᱠᱟᱱᱟ ᱦᱮᱸ ᱛᱟᱦᱞᱮ ᱟᱫᱚ ᱪᱮᱫ ᱵᱷᱚᱨᱥᱟ ᱛᱮ ᱛᱚᱞᱟ ᱫᱚᱵᱤᱱ ᱜᱤᱲᱤᱭᱟ, ᱠᱤᱪᱷᱩ ᱠᱤᱪᱷᱩ ᱦᱚᱲ ᱫᱚ ᱟᱵᱚ ᱫᱚ ᱧᱮᱞ ᱵᱤᱥᱤᱨ ᱵᱷᱟᱜ ᱱᱤᱛᱚᱜ ᱫᱚ ᱠᱤᱨᱤᱧ‌ ᱟᱠ ᱠᱤᱨᱤᱧ ᱛᱚᱞᱟ ᱜᱮᱵᱚᱱ ᱢᱟᱱᱮ ᱠᱤᱨᱤᱧ ᱤᱭᱟᱹ ᱜᱮᱵᱚᱱ ᱤᱭᱟᱹᱭᱟ ᱛᱚᱞᱟᱭᱟᱵᱚᱱ, ᱛᱟᱦᱞᱦᱮ ᱚᱱᱟ ᱠᱚ ᱡᱤ ᱵᱷᱚᱨᱥᱟ ᱫᱚ ᱵᱟᱝ ᱧᱟᱢᱚᱜ ᱠᱟᱱᱟ ᱥᱮ
ᱦᱩᱸᱜ-ᱩᱸ ᱟᱨ ᱛᱟᱦᱞᱮ ᱚᱱᱟ ᱟᱱᱟᱡ ᱯᱟᱹᱛᱤ ᱠᱚᱫᱚ ᱪᱮᱫ ᱠᱚᱯᱮ ᱨᱚᱦᱚᱭ ᱠᱟᱫᱟ
ᱟᱫᱚ ᱟᱞᱮ ᱠᱚᱨᱮ ᱫᱚ ᱱᱤᱛᱚᱜ ᱱᱟᱦᱟᱜ ᱟᱱᱟᱡ ᱯᱟᱹᱛᱤ ᱫᱚ ᱮᱸᱜ ᱢᱟᱱᱮ ᱵᱟᱞᱮ ᱨᱚᱦᱚᱭ ᱟᱠᱟᱜᱼᱟ ᱟᱞᱮ ᱫᱚ, ᱟᱫᱚ ᱠᱚ ᱨᱚᱦᱚᱭ ᱜᱮᱭᱟ ᱟᱞᱮ ᱥᱮᱫ ᱵᱟᱝ ᱫᱚ ᱵᱟᱝ ᱨᱚᱦᱚᱭ ᱜᱮᱭᱟᱠᱚ ᱟᱞᱮ ᱥᱮᱫ ᱫᱚ ᱢᱤᱫᱴᱟᱱ ᱡᱚᱞᱟ ᱢᱮᱱᱟᱜᱼᱟ ᱡᱚᱞᱟ ᱫᱚ ᱦᱮᱸ ᱰᱮᱢ ᱞᱮᱠᱟ ᱦᱮᱸ, ᱚᱱᱟ ᱫᱚ ᱜᱟᱰᱟ ᱞᱮ ᱞᱟᱹᱭᱟ ᱟᱞᱮ ᱫᱚ ᱠᱤᱱᱛᱩ ᱚᱱᱟ ᱫᱚ ᱟᱹᱰᱤ ᱢᱟᱨᱟᱝ ᱰᱮᱢ ᱞᱮᱠᱟ ᱦᱮᱸ ᱫᱟᱜ ᱫᱚ ᱚᱱᱟ ᱫᱚ ᱵᱟᱝ ᱟᱸᱡᱮᱫᱚᱜᱼᱟ ᱛᱤᱥ ᱦᱚᱸ ᱫᱟᱜ ᱟᱸᱡᱮᱫ ᱫᱚ ᱢᱟᱱᱮ ᱯᱟᱹᱤᱞ ᱫᱚ ᱚᱱᱠᱟ ᱟᱸᱡᱮᱫᱚᱜ ᱠᱟᱱ ᱛᱟᱦᱮᱸᱜ ᱜᱮ ᱟᱫᱚ ᱱᱮᱜ-ᱮᱱᱛᱟᱨ ᱠᱚᱭᱮᱠᱴᱟ ᱥᱮᱨᱢᱟ ᱢᱚᱬᱮ ᱥᱮᱨᱢᱟ ᱜᱟᱱ ᱛᱚ ᱚᱱᱟ ᱚᱱᱟ ᱜᱟᱰᱟ ᱨᱮᱱᱟᱜ ᱫᱟᱜ ᱫᱚ ᱟᱫᱚ ᱵᱟᱝ ᱟᱸᱡᱮᱫᱚᱜ ᱠᱟᱱᱟ ᱢᱟᱱᱮ ᱵᱟᱝ ᱟᱸᱡᱮᱫᱚᱜ ᱢᱟᱱᱮ ᱮᱯᱚᱨ ᱦᱮᱸ ᱱᱚᱝᱠᱟ ᱥᱤᱛᱩᱝ ᱥᱮ ᱱᱚᱝᱠᱟᱱᱟᱜ ᱫᱟᱜ ᱠᱤᱪᱷᱩ ᱧᱮᱞ ᱵᱤᱱ ᱦᱮᱸ ᱱᱚᱜ-ᱚᱱᱟ ᱠᱤᱪᱷᱩ ᱫᱷᱚᱨᱚᱱ ᱫᱤᱱ ᱮᱢᱚᱱᱮ ᱫᱟᱜ ᱫᱟᱭ ᱡᱟᱦᱟᱸ ᱫᱚ ᱚᱱᱟ ᱜᱟᱰᱟᱨ ᱨᱮ ᱟᱹᱰᱤ ᱪᱟᱬ ᱯᱮᱨᱮᱡᱚᱜ ᱠᱟᱱᱟ ᱟᱫᱚ ᱵᱟᱭ ᱟᱸᱡᱮᱫ ᱦᱚᱪᱚᱣᱟᱜ ᱠᱟᱱᱟ ᱢᱟᱱᱮ ᱡᱩᱫᱤ ᱡᱩᱫᱤᱭᱳᱣ ᱞᱟᱦᱟ ᱛᱮᱫᱚ ᱚᱝᱠᱟ ᱫᱚ ᱵᱟᱝ ᱦᱩᱭᱩᱜ ᱛᱟᱦᱮᱸᱫ ᱫᱷᱚᱨᱚᱱ ᱫᱤᱱ ᱫᱚ ᱫᱷᱚᱨᱚᱱ ᱛᱟᱦᱮᱸᱫ ᱮ ᱞᱟᱦᱟ ᱛᱮᱫᱚ ᱟᱨ ᱫᱟᱜ ᱡᱟᱹᱯᱩᱫ ᱫᱤᱱ ᱫᱚ ᱫᱟᱜ ᱡᱟᱹᱯᱩᱫ ᱛᱟᱦᱮᱸᱫ ᱮ ᱱᱮᱛᱟᱨ ᱫᱚ ᱧᱮᱞ ᱵᱤᱱ ᱫᱷᱚᱨᱚᱱ ᱨᱮᱜᱮ ᱫᱟᱜ ᱪᱟᱵᱟ ᱠᱟᱜ ᱠᱟᱱ ᱞᱮᱠᱟᱭ ᱵᱟᱝ ᱵᱩᱡᱷᱟᱹᱜ ᱠᱟᱱᱟ
ᱦᱮᱸ ᱦᱮᱸ ᱱᱮᱛᱟᱨ ᱫᱚ ᱫᱷᱚᱨᱚᱱ ᱜᱮ ᱟᱹᱰᱤ ᱵᱟᱹᱲᱛᱤ ᱫᱟᱜ ᱠᱟᱜ ᱠᱱᱟᱟ ᱠᱟᱱᱟ ᱛᱟᱦᱞᱮ ᱟᱫᱚ ᱡᱚᱠᱷᱚᱱ ᱡᱚᱠᱷᱚᱱ ᱫᱟᱜ ᱫᱤᱱ ᱩᱱᱫᱚ ᱟᱫᱚ ᱠᱚᱢ ᱧᱚᱜᱼᱮ ᱫᱟᱜ ᱛᱮ ᱟᱫᱚ ᱚᱱᱟ ᱠᱷᱟᱹᱛᱤᱨ ᱛᱮ ᱟᱫᱚ ᱚᱱᱟ ᱟᱞᱮ ᱥᱮᱫ ᱫᱚ ᱪᱮᱫᱠᱟ ᱱᱚᱣᱟ ᱡᱚᱠᱷᱚᱱ ᱩᱱᱤᱭᱟᱜ ᱥᱚ ᱥᱚᱵᱡᱤ ᱠᱚ ᱨᱚᱦᱚᱭ ᱨᱮᱱᱟᱜ ᱠᱟᱛᱷᱟ ᱟᱨᱠᱤ ᱛᱚ ᱰᱷᱮ ᱰᱷᱮᱬᱚᱥ ᱵᱷᱮᱱᱰᱤ ᱚᱱᱟ ᱠᱚ ᱱᱤᱭᱟᱹ ᱥᱩᱚᱢᱚᱭ ᱫᱚ ᱴᱷᱤᱠ ᱜᱮᱭᱟ ᱠᱤᱱᱛᱩ ᱵᱤᱞᱟᱹᱛᱤ ᱵᱮᱸᱜᱟᱲ ᱚᱱᱟ ᱠᱚᱫᱚ ᱠᱤᱱᱛᱩ ᱱᱚᱥᱴ ᱴᱚᱜᱼᱟ ᱡᱟᱹᱥᱛᱤ ᱫᱟᱜ ᱞᱮᱠᱷᱟᱱ ᱟᱫᱚ ᱵᱟᱹᱫ ᱨᱮᱦᱚᱸ ᱟᱫᱚ ᱠᱤᱱᱛᱩ ᱱᱚᱣᱟ ᱫᱚ ᱱᱚᱥᱴᱚᱜᱼᱟ ᱟᱫᱚ ᱚᱝᱠᱟ ᱞᱮᱠᱟ ᱵᱟᱝ ᱦᱩᱭᱩᱜᱼᱟ ᱢᱟᱱᱮ ᱚᱲᱟᱜ ᱨᱮ ᱡᱚᱢ ᱞᱮᱠᱟ ᱫᱚ ᱟᱹᱰᱤ ᱜᱟᱱᱚᱜᱼᱟ ᱟᱫᱚ ᱠᱤᱱᱛᱩ ᱡᱟᱦᱟᱸᱭ ᱠᱚ ᱢᱚᱱᱮᱭᱟ ᱠᱚ ᱡᱮ ᱟᱹᱠᱷᱨᱤᱧᱟᱠᱚ ᱛᱚ ᱟᱹᱠᱷᱨᱤᱧ ᱞᱮᱠᱟ ᱫᱚ ᱵᱟᱝ ᱜᱟᱱᱚᱜᱼᱟ
ᱢᱟᱱᱮ ᱚᱱᱟ ᱫᱚ ᱟᱢ ᱫᱚ ᱞᱚᱥ ᱪᱟᱞᱟᱜ ᱛᱟᱢᱟ ᱤᱝᱠᱟᱹᱱ ᱢᱤᱫᱴᱟᱝ ᱠᱟᱛᱷᱟ ᱵᱟᱝ ᱟᱢ ᱫᱚ ᱨᱚᱦᱚ ᱟᱢ ᱫᱚ ᱟᱢ ᱫᱚᱢ ᱨᱚᱦᱚᱭ ᱫᱟᱲᱮᱭᱟᱜᱼᱟ ᱠᱤᱱᱛᱩ ᱫᱟᱜ ᱡᱟᱹᱲᱤ ᱛᱮᱜᱮ ᱟᱢ ᱫᱚ ᱚᱱᱟ ᱫᱚ ᱵᱟᱹᱲᱤᱡ ᱪᱟᱵᱟᱜᱼᱟ ᱛᱤᱡᱩ ᱭᱟᱠᱚ ᱦᱟᱱᱟ ᱱᱟᱣᱟ ᱭᱟᱠᱚ ᱨᱟᱱ ᱫᱷᱟᱱ ᱠᱚᱛᱮ ᱨᱮᱦᱚᱸ ᱵᱟᱝ ᱵᱟᱧᱪᱟᱣ ᱫᱚ ᱱᱚᱝᱠᱟ
ᱵᱟᱝ ᱵᱟᱧᱪᱟᱜ-ᱟ, ᱚᱱ
ᱦᱮᱸ ᱚᱱᱛᱮ ᱧᱮᱞ ᱵᱤᱱ ᱟᱧ ᱦᱚᱞᱟ ᱢᱟᱫᱷᱮᱨ ᱠᱤᱪᱷᱩ ᱡᱟᱭᱜᱟ ᱞᱤᱧ ᱪᱞᱟᱣ ᱞᱮᱱᱟ ᱦᱮᱸ ᱢᱤᱫᱴᱮᱱ ᱦᱚᱲᱮ ᱞᱟᱹᱭ ᱮᱫᱟ ᱟᱫᱚ ᱪᱟᱥ ᱠᱟᱜᱼᱟ ᱠᱚ ᱢᱤᱫ ᱫᱷᱟᱨᱮ ᱫᱚᱮ ᱫᱟᱜ ᱫᱚ ᱵᱟᱭ ᱫᱟᱜ ᱮᱫᱟ ᱱᱚᱣᱟ ᱫᱷᱟᱨᱮ ᱫᱚ ᱞᱮ ᱪᱟᱥ ᱠᱟᱫᱟ ᱵᱟᱠᱷᱟᱱ ᱦᱩᱲᱩ ᱜᱮᱞᱮ ᱨᱚᱦᱚᱭ-ᱟ ᱱᱤᱭᱟᱹ‌ᱥᱤ ᱱᱤᱭᱟᱹ ᱥᱚᱢᱚᱭ ᱫᱚ ᱟᱫᱚᱭ ᱞᱟᱹᱭᱮᱜᱼᱟ ᱡᱮ ᱚᱱᱟ ᱵᱚᱨᱵᱩᱴᱤ ᱠᱚᱠᱚ ᱪᱟᱥ ᱠᱫᱼᱟ ᱟᱫᱚ ᱞᱤᱧ ᱧᱮᱞᱮᱫᱼᱟ ᱟᱫᱚᱭ ᱞᱟᱹᱭ ᱮᱫᱟ ᱵᱟᱲᱟᱭ ᱟᱢ ᱛᱚ ᱱᱤᱛᱚᱜ ᱫᱚ ᱟᱫᱚ ᱮᱢᱚᱱ ᱮᱢᱚᱱ ᱨᱳᱜᱽ ᱠᱚ ᱞᱟᱜ ᱠᱟᱱᱟ ᱱᱚᱣᱟ ᱪᱟᱥ ᱤᱭᱟᱹ ᱠᱚᱨᱮ ᱦᱚᱸ ᱪᱮᱫ ᱵᱷᱚᱨᱥᱟ ᱠᱟᱛᱮᱫ ᱡᱮᱢ ᱪᱟᱥᱟ ᱦᱮᱸ ᱱᱚᱣᱟ ᱚᱱᱠᱟ ᱞᱚᱥ ᱪᱟᱞᱟᱜ ᱠᱟᱱᱟ ᱚᱱᱟ ᱠᱚ ᱨᱟᱱ ᱠᱚᱜᱮ ᱵᱟᱝ ᱞᱟᱜᱟᱜ ᱠᱟᱱᱟ ᱞᱮᱫᱟᱭ ᱨᱟᱱ ᱛᱚ ᱮᱢ ᱦᱩᱭᱩᱜ ᱠᱟᱱᱟ ᱟᱵᱤᱱ ᱫᱚ ᱚᱱᱠᱟᱱᱟ ᱨᱩᱯ ᱠᱚ ᱡᱩᱫᱤ ᱚᱱᱠᱟ ᱢᱟᱱᱮ ᱠᱤᱪᱷᱩ ᱠᱤᱪᱷᱩ ᱡᱤᱣ ᱰᱤᱡᱤᱴᱮᱞ ᱡᱩᱜ ᱨᱮ ᱦᱟᱱᱮ ᱟᱵᱚ ᱡᱮᱢᱚᱱ ᱠᱳᱨᱳᱱᱟ ᱵᱷᱟᱭᱨᱥ ᱥᱟᱞᱟᱜ ᱢᱤᱫ ᱫᱷᱣ ᱢᱚᱠᱟᱵᱞᱟ ᱦᱩᱭᱮᱱ ᱛᱟᱵᱚᱱᱟ ᱾ ᱵᱟᱧᱪᱟᱣ ᱞᱟᱹᱜᱤᱫ ᱛᱮ ᱞᱟᱹᱨᱦᱟᱹᱭ ᱦᱩᱭᱮᱱ ᱛᱟᱵᱚᱱᱟ ᱮᱨ ᱯᱚᱨ ᱠᱚᱨᱳᱱᱟ ᱵᱷᱟᱭᱨᱟᱥ ᱱᱚᱝᱠᱟᱱ ᱠᱤᱪᱩ ᱴᱟᱴᱠᱟ ᱴᱟᱴᱠᱟ ᱦᱟᱱᱟ ᱱᱚᱣᱟ ᱨᱳᱜᱽ ᱟᱹᱱᱟᱹᱲᱤ ᱠᱚ ᱦᱮᱡ ᱞᱮᱠᱷᱟᱱ ᱟᱫᱚ ᱪᱟᱹᱥᱤ ᱵᱷᱟᱭ ᱠᱚ ᱫᱚ ᱵᱟᱠᱚ ᱪᱟᱹᱥᱤ ᱵᱚᱭᱦᱟ ᱠᱚᱦᱚᱸ ᱠᱚ ᱜᱩᱡᱩᱜᱼᱟ ᱾ ᱦᱮ ᱟᱵᱚ ᱥᱟᱱᱛᱟᱲ ᱫᱚ ᱵᱮᱥᱤᱨ ᱵᱷᱟᱜᱽ ᱜᱮ ᱟᱵᱚ ᱫᱚ ᱵᱮᱥᱤ ᱵᱚᱱ ᱪᱟᱥ ᱜᱮᱭᱟ ᱦᱮᱸ ᱥᱮ ᱡᱟᱦᱟᱱᱟᱜ ᱡᱤᱱᱤᱥ ᱜᱮ ᱟᱵᱚ ᱥᱟᱱᱛᱟᱲ ᱫᱚ ᱯᱟᱹᱤᱞ ᱠᱷᱱᱟᱜ ᱜᱮ ᱟᱵᱚ ᱫᱚ ᱠᱷᱮᱛ ᱵᱟᱹᱫ ᱨᱮᱵᱚᱱ ᱪᱟᱥᱟ ᱫᱤᱠᱩ ᱪᱷᱟᱛᱤᱠ ᱫᱚ ᱱᱩᱠᱩ ᱫᱚ ᱟᱹᱰᱤ ᱠᱤᱪᱷ ᱟᱹᱰᱤ ᱨᱚᱠᱚᱢ ᱤᱭᱟᱹ ᱮᱠᱳᱭᱥᱤ ᱵᱮᱵᱽᱥᱟ ᱵᱟᱱᱤᱡᱚ ᱦᱟᱱᱟ ᱱᱟᱣᱟ ᱛᱟᱦᱮᱱ ᱛᱟᱠᱚᱣᱟ ᱟᱵᱚᱣᱟᱜ ᱫᱚ ᱪᱟᱥ ᱜᱮ ᱥᱮ ᱪᱮᱫ ᱵᱤᱱ ᱞᱟᱹᱭ -ᱟ ᱾
ᱦᱮᱸ ᱟᱞᱮ ᱟᱵᱚ ᱥᱮᱫ ᱫᱚ ᱟᱵᱚ ᱟᱨ ᱟᱵᱚ ᱥᱟᱱᱛᱟᱲ ᱠᱚ ᱫᱚ ᱡᱟᱹᱥᱛᱤ ᱚᱱᱟ ᱨᱮᱜᱮ ᱵᱮᱥᱤ ᱢᱚᱱᱮ ᱛᱟᱠᱚ ᱟᱨ ᱫᱤᱠᱩ ᱦᱚᱸ ᱠᱚ ᱞᱟᱹᱭ ᱡᱮ ᱱᱩᱠᱩ ᱫᱚ ᱵᱷᱮᱥᱤ ᱠᱚ ᱪᱟᱥ ᱫᱟᱲᱮᱭᱟᱜᱼᱟ ᱠᱚ ᱟᱞᱮ ᱱᱚᱣᱟ ᱴᱚᱞᱟ ᱯᱟᱲᱟ ᱠᱚᱨᱮ ᱡᱮ ᱡᱟᱦᱟᱸ ᱠᱚ ᱢᱟᱱᱮ ᱱᱚᱜᱼᱚᱭ ᱡᱮᱢᱚᱱ
ᱦᱩ
ᱵᱮᱜᱟᱲ ᱵᱤᱞᱟᱹᱛᱤ ᱵᱷᱮᱱᱰᱤ ᱛ ᱡᱟᱹᱥᱛᱤ ᱡᱟᱦᱟᱸ ᱟᱞᱮ ᱯᱟᱲᱟᱮᱱ ᱟᱞᱮ ᱯᱟᱲᱟ ᱨᱮᱱ ᱫᱚ ᱡᱟᱹᱥᱛᱤ ᱠᱚ ᱪᱟᱥ ᱟᱠᱚ ᱪᱟᱥ ᱜᱮᱭᱟ ᱪᱟᱥᱮᱫ ᱛᱟᱦᱮᱸᱫ ᱱᱤᱛᱚᱜ ᱦᱚᱸᱠᱚ ᱪᱟᱥ ᱟᱠᱚ ᱠᱤᱱᱛᱩ ᱚᱱᱟ ᱫᱟᱜ ᱠᱷᱟᱹᱛᱤᱨ ᱫᱟᱜ ᱠᱷᱟᱹᱛᱤᱨ ᱦᱩᱭᱩᱜ ᱠᱟᱱᱟ ᱡᱚᱛᱚ ᱠᱷᱚᱱ ᱚᱥᱩᱵᱤᱫᱷᱟ ᱥᱚᱢᱚᱭ ᱨᱮ ᱵᱟᱭ ᱫᱟᱣ ᱞᱮᱠᱷᱟᱱ ᱮᱴᱟᱜ ᱫᱤᱱ ᱥᱚᱢᱚᱭ ᱦᱚᱸ ᱡᱮᱢᱚᱱ ᱚᱱᱟ ᱨᱟᱵᱟᱝ ᱫᱤᱱ ᱡᱚᱠᱷᱚᱱ ᱚᱱᱟ ᱯᱷᱩᱞ ᱠᱚᱯᱤ ᱵᱟᱸᱫᱷᱟ ᱠᱚᱯᱤ ᱮᱢᱟᱱ ᱠᱚ ᱡᱟᱦᱟᱱ ᱠᱚ ᱨᱚᱦᱚᱭ ᱟᱨᱠᱤ ᱩᱱ ᱥᱚᱢᱚᱭ ᱦᱚᱸ ᱟᱹᱰᱤ ᱨᱚᱠᱚᱢ ᱮᱴᱠᱮᱴᱚᱬᱮ ᱦᱩᱭᱩᱜᱼᱟ ᱡᱟᱦᱟᱸᱭᱟᱜ ᱡᱩᱫᱤ ᱟᱭᱟᱜ ᱱᱤᱡᱮᱨᱟᱜ ᱢᱮᱱᱟᱜ ᱛᱟᱭᱟ ᱛᱟᱦᱚᱞᱮ ᱩᱱᱤ ᱫᱚ ᱫᱟᱜ ᱫᱚ ᱵᱟᱭ ᱮᱢᱟᱜᱼᱟ ᱥᱚᱵ ᱥᱚᱢᱚᱭ ᱛᱟᱯᱚᱨᱮ ᱦᱟᱹᱠᱩ ᱢᱟᱠᱩ ᱠᱚ ᱪᱟᱥ ᱠᱚᱣᱟ ᱠᱚ ᱚᱱᱟ ᱠᱚ ᱠᱟᱴᱤᱡ ᱦᱚᱸ ᱵᱟᱝᱠᱚ ᱮᱢ ᱞᱟᱹᱜᱤᱫᱚᱜᱼᱟ ᱦᱮᱸ ᱛᱟᱦᱚᱞᱮ ᱟᱫᱚ ᱫᱟᱜ ᱯᱚᱦᱟ ᱦᱚᱸ ᱵᱟᱝ ᱜᱟᱱᱚᱜᱼᱟ ᱥᱚᱢᱚᱭ ᱨᱮ ᱵᱟᱝ ᱫᱟᱜ ᱵᱟᱢ ᱯᱟᱲᱟᱣ ᱞᱮᱠᱷᱟᱱ ᱟᱫᱚ ᱟᱹᱠᱷᱨᱤᱧ ᱦᱚᱸ ᱴᱷᱤᱠ ᱢᱚᱛᱚ ᱵᱟᱵᱮᱱ ᱟᱹᱠᱷᱨᱤᱧ ᱫᱟᱲᱮᱭᱟᱜᱼᱟ ᱾ ᱯᱨᱚᱰᱟᱠᱥᱚᱱ ᱦᱚᱸ ᱚᱱᱠᱟ ᱞᱮᱠᱟ ᱵᱟᱝ ᱦᱩᱭᱩᱜᱼᱟ ᱟᱹᱰᱤ ᱨᱚᱠᱚᱢ ᱮᱴᱠᱮᱴᱚᱬᱮ ᱦᱩᱭᱩᱜᱼᱟ ᱾
ᱟᱫᱚ ᱟᱹᱠᱷᱨᱤᱧ ᱢᱟ ᱟᱹᱠᱷᱨᱤᱧ ᱞᱮᱱᱠᱷᱟᱱ ᱟᱫᱚ ᱪᱤᱠᱟᱹᱛᱮᱵᱤᱱ ᱤᱭᱟᱹᱭᱟ ᱟᱹᱭᱩᱯᱟᱹᱭᱟ ᱥᱮ ᱡᱟᱦᱱᱟᱜ ᱵᱤᱱ ᱟᱨ ᱦᱚᱸ ᱵᱤᱱ ᱠᱤᱪᱷᱩ ᱵᱤᱱ ᱠᱚᱨᱟᱣ ᱨᱮᱱᱟᱜ ᱵᱤᱱ ᱪᱮᱥᱴᱟᱭ ᱮᱨᱯᱚᱨ ᱟᱠᱷᱨᱤᱧ ᱞᱮᱱᱠᱷᱟᱱ ᱛᱚ ᱴᱟᱠᱟ ᱦᱤᱡᱩᱜᱼᱟ ᱾ ᱴᱟᱠᱟ ᱛᱟᱦᱮᱱ ᱞᱮᱱᱟ ᱟᱨᱦᱚᱸ ᱵᱤᱱ ᱛᱚ ᱪᱟᱥᱵᱟᱥ ᱨᱮᱱᱟᱜ ᱵᱤᱱ ᱞᱟᱜᱟᱣ ᱫᱟᱲᱮᱭᱟᱜ-ᱟ ᱱᱚᱝᱠᱟᱱᱟᱜ ᱠᱤᱪᱩ ᱪᱤᱱᱛᱟᱹ ᱵᱷᱟᱵᱱᱟ ᱦᱤᱡᱩᱜᱼᱟ ᱾ ᱦᱟᱱᱟ ᱱᱟᱣᱟ ᱵᱟᱠᱷᱟᱱ ᱛ ᱟᱨ ᱵᱚᱭᱦᱟ ᱟᱵᱤᱱ ᱫᱚᱵᱤᱱ ᱜᱚᱡ ᱱᱟ ᱛᱚ ᱢᱤᱫ ᱠᱟᱛᱷᱟ ᱨᱮ ᱫᱚ
ᱚᱱᱟ ᱜᱮ
ᱦᱸ ᱡᱟᱦᱟᱸᱵᱤᱱ ᱡᱟᱦᱟᱸ ᱛᱟᱦᱮᱸᱞᱱᱟ ᱚᱲᱟᱜ ᱨᱮ ᱚᱱᱟ ᱨᱮ ᱫᱚ ᱵᱤᱱ ᱠᱷᱚᱨᱚᱪ ᱠᱮᱭᱟ ᱥᱟᱶᱛᱮ ᱚᱱᱟ ᱦᱚᱸᱚᱸ ᱰᱩᱵᱩᱡ ᱮᱱᱟ ᱚᱱᱟ ᱠᱷᱟᱹᱛᱤᱨ ᱛᱮ ᱵᱟᱵᱤᱱ ᱧᱮᱞ ᱠᱟᱜ ᱠᱤᱪᱷᱩ ᱠᱤᱪᱷᱩ ᱥᱚᱢᱚᱭ ᱨᱮ ᱠᱤᱷᱩ ᱠᱤᱷᱩ ᱠᱚ ᱵᱤᱥᱚᱠ ᱠᱚ ᱡᱤᱱᱛᱩᱚ ᱡᱟᱦᱟᱸ ᱟᱵᱤᱱ ᱧᱮᱞ ᱠᱟᱜ ᱡᱚᱱᱛᱚᱨ ᱢᱚᱱᱛᱚᱨ ᱵᱤᱱ ᱧᱮᱞ ᱠᱟᱜ ᱵᱷᱤᱰᱭᱳ ᱠᱚ ᱦᱮᱸ ᱦᱮᱸ ᱱᱚᱜ ᱚᱭ ᱡᱮᱢᱚᱱ ᱚᱱᱟᱱ ᱡᱤᱱᱤᱥ ᱜᱮᱞᱤᱧ ᱞᱟᱹᱭ ᱮᱟ ᱡᱮᱚᱱ ᱠᱤᱪᱩ ᱠᱚ ᱠᱤᱪᱩ ᱠᱨᱤᱥᱚᱠ ᱥᱟᱶᱛᱮ ᱛᱩᱞᱱᱟᱮᱫ ᱠᱚᱣᱟᱞᱤᱧ ᱥᱴᱩᱰᱮᱱᱴ ᱠᱚ ᱡᱟᱦᱟᱸ ᱠᱚ ᱜᱚᱡ ᱟᱠᱟᱱ ᱫᱚ ᱚᱱᱟ ᱠᱚᱨᱤᱠᱮ ᱚᱱᱠᱟ ᱜᱮ ᱠᱤᱪᱷᱩ ᱠᱤᱪᱷᱩ ᱟᱵᱚ ᱱᱩᱠᱩ ᱪᱟᱹᱥᱤ ᱵᱟᱹᱭ ᱠᱚᱦᱚᱸ ᱠᱚ ᱜᱩᱡᱩᱜ ᱜᱮᱭᱟ ᱚᱱᱠᱟ ᱞᱳᱱ ᱦᱟᱛᱟᱣ ᱠᱟᱛᱮᱫ ᱠᱚ ᱪᱟᱥ ᱜᱮᱭᱟ ᱟᱹᱰᱤ ᱨᱚᱠᱚᱢ ᱜᱮ ᱟᱨ ᱚᱱᱠᱟᱜ ᱜᱮ ᱱᱚᱝᱠᱟ ᱡᱚᱱᱛᱚᱨ ᱢᱚᱱᱛᱚᱨ ᱨᱮᱱ ᱜᱤᱫᱽᱨᱟᱹ ᱱᱟᱦᱟᱜ ᱠᱚ ᱚᱱᱠᱟ ᱟᱵᱚᱨᱮᱱ ᱥᱮ ᱟᱵᱚᱨᱮᱱ ᱜᱤᱫᱽᱨᱟᱹ ᱠᱚᱜᱮ ᱡᱟᱦᱟᱸᱭ ᱜᱮ ᱮᱯᱚᱨ ᱡᱟᱦᱟᱸᱱ ᱪᱟᱹᱛ ᱜᱮᱭ ᱮᱨᱯᱚᱨ ᱥᱟᱱᱟᱢ ᱜᱮᱛᱚ ᱥᱴᱩᱰᱮᱱᱴ ᱢᱟᱱᱮ ᱡᱷᱚᱛᱚ ᱦᱚᱲ ᱜᱮ ᱠᱟᱱᱟ ᱵᱚᱱ ᱦᱮᱸ ᱠᱟᱛᱷᱟ ᱦᱩᱭᱩᱜ ᱠᱟᱱᱟ ᱱᱚᱝᱠᱟᱱᱟᱜ ᱠᱟᱛᱷᱟ ᱱᱤᱛᱚᱜ ᱡᱮ ᱪᱮᱫᱠᱟ ᱠᱚ ᱢᱟᱱᱮ ᱟᱱᱟᱴ ᱨᱮᱠᱚ ᱯᱟᱲᱦᱟᱜ ᱠᱟᱱᱟ ᱟᱨ ᱪᱮᱫᱠᱟ ᱚᱱᱟ ᱞᱟᱹᱜᱤᱫ ᱠᱚ ᱯᱚᱴᱮᱥᱮᱫ-ᱟ ᱥᱚᱨᱠᱟᱨ ᱵᱟᱭ ᱠᱚᱭᱚᱜ-ᱟ ᱚᱱᱟ ᱠᱚᱫᱚ ᱵᱟᱹᱲᱤᱡ ᱡᱤᱱᱤᱥ ᱡᱮ ᱯᱚᱴᱮᱥᱮᱜ-ᱟ ᱠᱚ ᱜᱤᱫᱽᱨᱟᱹ ᱵᱟᱝ ᱠᱟᱛᱮ ᱤᱭᱟ ᱠᱟᱛᱮ ᱨᱚᱲ ᱨᱚᱯᱚᱲ ᱠᱮᱭᱟᱭ ᱜᱟᱞᱚᱪ ᱠᱮᱭᱟᱭ ᱡᱮ ᱤᱧ ᱤᱧᱟᱹᱜ ᱯᱚᱫᱷ ᱛᱟᱦᱮᱱ ᱛᱟᱦᱮᱸ ᱱᱚᱣᱟ ᱯᱚᱫ ᱨᱮ ᱜᱚᱱᱰᱳᱜᱳᱞ ᱦᱩᱭ ᱟᱠᱟᱱᱟ ᱚᱱᱠᱟ ᱡᱤᱱᱤᱥ ᱜᱮ ᱡᱮ ᱠᱤᱪᱩ ᱚᱱᱠᱟ ᱡᱤᱱᱤᱥ ᱜᱮ ᱜᱚᱱᱰᱳᱜᱩᱞ ᱦᱩᱭ ᱠᱟᱱᱟ ᱡᱟᱭᱦᱳᱠ ᱡᱟᱦᱟᱸ ᱞᱮᱠᱟ ᱜᱮ ᱯᱮᱯᱟᱨ ᱞᱤᱠ ᱥᱮ ᱡᱟᱦᱟᱸᱮ ᱞᱤᱠ ᱠᱟᱱ ᱠᱤᱱᱛᱩ ᱱᱟᱦᱟᱜ ᱱᱤᱛ ᱱᱚᱣᱟ ᱯᱚᱨ ᱠᱷᱚᱱᱟᱜ ᱫᱚ ᱵᱟᱝ ᱦᱩᱭᱩᱜ-ᱟ ᱾ ᱦᱮᱸ ᱱᱚᱝᱠᱟᱱᱟᱜ ᱠᱟᱛᱷᱟ ᱞᱟᱹᱭ ᱞᱮᱠᱷᱟᱱ ᱜᱮᱛᱚ ᱟᱵᱚᱨᱮᱱ ᱮᱥᱴᱩᱰᱮᱱᱴ ᱠᱚ ᱵᱟᱠᱚ ᱵᱩᱡᱟᱜ ᱠᱟᱛᱷᱟ ᱾ ᱥᱚᱨᱠᱟᱨ ᱟᱡ ᱵᱟᱭ ᱵᱩᱡ ᱮᱫᱟ ᱟᱡ ᱪᱮᱫ ᱡᱚᱵᱟ ᱮᱢ ᱦᱮᱡ ᱠᱟᱛᱮ ᱱᱠᱩ ᱵᱩᱦᱩ ᱠᱤᱪᱷᱩ ᱠᱚᱥᱪᱮᱱ ᱠᱚ ᱠᱩᱞᱤ ᱫᱟᱲᱮᱱᱟ ᱱᱚᱣᱟ ᱮᱨᱯᱚᱨ ᱱᱚᱣᱟ ᱠᱩᱞᱤ ᱫᱚ ᱥᱟᱵᱷᱟᱵᱤᱠ ᱜᱮ ᱠᱩᱞᱤ ᱢᱮᱭᱟ ᱡᱚᱠᱷᱚᱱ ᱜᱮ ᱚᱵᱮᱱᱟᱜ ᱦᱩᱭᱩᱜᱩᱜ ᱟᱢ ᱮᱠᱷ ᱫᱚ ᱠᱩᱞᱤ ᱢᱮᱜᱭᱟᱭ ᱾
ᱮᱠᱟᱞ ᱜᱮ ᱮᱠᱟᱞ ᱜᱮ ᱡᱚᱛᱚ ᱡᱚᱛᱷᱟᱛ ᱠᱟᱛᱷᱟ ᱵᱮᱱ ᱞᱟᱹᱭ ᱠᱮᱫᱟ ᱱᱚᱜᱼᱚᱭ ᱡᱮᱢᱚᱱ ᱟᱹᱰᱤ ᱫᱤᱱ ᱠᱷᱚᱱ ᱜᱮᱠᱚ ᱚᱱᱟ ᱯᱨᱚᱴᱮᱥᱴ ᱫᱚ ᱠᱚ ᱥᱩᱨᱩᱼᱼ ᱟᱨ ᱟᱹᱰᱤ ᱡᱚᱛᱷᱟᱛ ᱩᱱᱠᱩᱣᱟᱜ ᱡᱟᱦᱟᱸ ᱯᱨᱚᱴᱮᱥᱴ ᱨᱮᱱᱟᱜ ᱡᱟᱦᱟᱸ ᱢᱩᱞ ᱤᱭᱟᱹ ᱛᱟᱠᱚᱼᱼ ᱮᱠᱫᱚᱢ ᱡᱚᱛᱷᱟᱛ ᱠᱟᱛᱷᱟ ᱠᱚ ᱞᱟᱹᱭᱮᱫ-ᱟ ᱟᱨ ᱩᱱᱠᱩ ᱡᱟᱦᱟᱸᱭ ᱡᱟᱦᱟᱸᱭ ᱟᱵᱚᱨᱮᱱ ᱢᱮᱱᱟᱭᱟ ᱤᱭᱟᱹ ᱥᱤᱼᱼ ᱤᱠᱠᱷᱟ ᱢᱚᱱᱛᱨᱤ ᱩᱱᱤᱭᱟᱜ ᱦᱚᱸ ᱦᱮᱡ ᱫᱚᱨᱠᱟᱨ ᱠᱟᱱᱟ ᱟᱨ ᱵᱟᱠᱷᱟᱱ ᱟᱠᱚ ᱨᱮᱱ ᱡᱟᱦᱟᱸᱭ ᱜᱮ ᱟᱨᱚ ᱡᱟᱦᱟᱸᱭ ᱼᱼ ᱯᱨᱚᱛᱤᱱᱤᱫᱷᱤ ᱩᱱᱠᱩ ᱦᱮᱡ ᱠᱟᱛᱮ ᱩᱱᱠᱩ ᱥᱟᱞᱟᱜ ᱜᱟᱞᱢᱟᱨᱟᱣ ᱫᱚᱨᱠᱟᱨ ᱛᱟᱦᱮᱸ ᱠᱟᱱᱟ ᱾
ᱯᱨᱚᱛᱤᱱᱤᱫᱷᱷᱤ ᱫᱚ ᱵᱟᱝᱠᱚ ᱢᱟᱨᱟᱝᱟ ᱯᱨᱚᱛᱤᱱᱤᱫᱷᱤ ᱟᱡ ᱡᱩᱫᱤ ᱟᱡ ᱢᱤᱫ ᱫᱷᱟᱣ ᱦᱮᱡ ᱠᱟᱛᱮ ᱩᱱᱠᱩ ᱥᱟᱞᱟᱜ ᱜᱚᱞᱯᱷᱚ ᱠᱟᱛᱮ ᱨᱩᱣᱟᱹᱲ ᱪᱟᱞᱟᱜ-ᱟ ᱼᱼ ᱥᱤᱠᱠᱷᱟ ᱢᱚᱱᱛᱨᱤ ᱯᱨᱚᱫᱷᱟᱱ ᱢᱚᱱᱛᱨᱤ ᱵᱟᱠᱚ ᱞᱟᱹᱭ ᱠᱮᱫᱟ ᱱᱤᱛᱚᱜ ᱡᱚᱠᱷᱚᱱ ᱯᱨᱚᱵᱞᱮᱢ ᱨᱟᱠᱟᱵ ᱠᱟᱱᱟ ᱚᱵᱷᱤᱡᱤᱛ ᱫᱤᱯᱠᱮ ᱡᱟᱦᱟᱸᱭ ᱟᱵᱚ ᱼᱼ ᱦᱮᱸ ᱡᱟᱦᱟᱸᱭ ᱢᱟᱱᱮ ᱤᱥᱴᱩᱰᱤᱭᱳ ᱨᱮᱱ ᱱᱤᱛᱚᱜ ᱤᱥᱴᱩᱰᱮᱱᱴ ᱨᱮᱱ ᱡᱟᱦᱟᱸᱭ ᱢᱟᱨᱟᱝᱤᱡ ᱱᱤᱛᱚᱜ ᱼᱼ ᱛᱤᱸᱜᱩ ᱟᱠᱟᱱ ᱞᱮᱠᱟᱱ ᱱᱩᱭ ᱱᱩᱭ ᱞᱟᱹᱭ ᱮᱫᱟᱭ ᱱᱤᱛᱚᱜ ᱫᱚ ᱯᱨᱚᱫᱷᱟᱱ ᱢᱚᱱᱛᱨᱤ ᱤᱥᱛᱚᱯᱷᱟ ᱮᱢ ᱦᱚᱪᱚᱭᱮ-ᱟ ᱦᱩᱭᱩᱜᱼᱟ ᱾ ᱠᱟᱛᱷᱟ ᱫᱚ ᱟᱞᱤᱧ ᱦᱚᱸᱞᱤᱧ ᱢᱮᱱᱟ ᱯᱨᱚᱫᱷᱟᱱ ᱢᱚᱱᱛᱨᱤ ᱤᱥᱛᱚᱯᱷᱟ ᱮᱢ ᱦᱚᱪᱚᱱᱤᱡ ᱾ ᱟᱢ ᱨᱮᱱ ᱦᱚᱲ ᱠᱟᱱ ᱜᱮᱭᱟᱭ ᱟᱢ ᱡᱩᱫᱤᱢ ᱢᱮᱛᱟᱭᱟ ᱡᱮ ᱫᱩ ᱪᱟᱞᱟᱜ ᱢᱮ ᱟᱢ ᱠᱟᱹᱴᱤᱡ ᱵᱩᱡᱷᱟᱹᱣ ᱦᱚᱴᱚ ᱠᱟᱠᱚ ᱢᱮ ᱩᱱᱠᱩ ᱡᱷᱚᱛᱚ ᱠᱚ ᱵᱩᱡᱟ ᱾ ᱩᱱᱠᱩ ᱠᱚ ᱵᱩᱡᱽ ᱫᱟᱲᱮᱭᱟᱜ-ᱟ ᱡᱮ ᱵᱟᱝ ᱵᱷᱩᱞ ᱦᱩᱭ ᱠᱟᱱᱟ ᱱᱤᱛᱚᱜ ᱩᱱᱠᱩ ᱠᱚᱣᱟᱜ ᱢᱤᱫᱴᱟᱱ ᱫᱟᱹᱵᱤ ᱛᱟᱠᱚ ᱼᱼ ᱡᱮ ᱜᱤᱫᱽᱨᱟᱹ ᱠᱚ ᱡᱟᱦᱟᱸᱭ ᱠᱚ ᱜᱚᱡ ᱟᱠᱟᱱᱟ ᱩᱱᱠᱩ ᱚᱲᱟᱜ ᱨᱮ ᱢᱤᱫ ᱠᱳᱴᱤ ᱴᱟᱠᱟ ᱠᱟᱛᱮ ᱮᱢᱟᱠᱚ ᱦᱩᱭᱩᱜᱼᱟ ᱥᱟᱶᱛᱮ ᱱᱚᱶᱟ ᱼᱼ ᱱᱚᱣᱟ ᱡᱟᱦᱟᱸ ᱤᱭᱟᱹ ᱦᱩᱭᱩᱜ ᱠᱟᱱᱟ ᱪᱮᱫ ᱠᱚ ᱞᱟᱹᱭᱟ ᱱᱚᱣᱟ ᱯᱮᱯᱟᱨ ᱞᱤᱠ ᱱᱚᱣᱟ ᱵᱚᱱᱫᱚᱭᱟᱹᱧ ᱼᱼ ᱪᱮᱥᱴᱟᱭᱟᱹᱧ ᱡᱩᱫᱤ ᱱᱚᱣᱟ ᱠᱷᱚᱱᱟᱜ ᱯᱚᱨᱮ ᱯᱮᱯᱟᱨ ᱞᱤᱠ ᱦᱩᱭᱩᱜᱼᱟ ᱨᱮᱱᱟᱜ ᱯᱚᱨᱮ ᱥᱴᱮᱯ ᱦᱟᱛᱟᱣ ᱯᱮ᱾ ᱛᱚᱠᱷᱚᱱᱤᱧ ᱧᱮᱞᱟ ᱪᱮᱫ ᱪᱤᱠᱟᱹ ᱜᱟᱱᱚᱜᱼᱟ ᱡᱩᱫᱤ ᱚᱱᱠᱟ ᱠᱤᱪᱷᱩ ᱞᱟᱹᱭ ᱦᱚᱴᱚ ᱠᱟᱛᱮᱫ ᱦᱚᱸ ᱛᱚ ᱩᱱᱠᱩ ᱟᱢ ᱼᱼ ᱵᱩᱡᱷᱟᱹᱣ ᱫᱟᱲᱮ ᱟᱠᱚᱣᱟ ᱥᱮ ᱪᱮᱫ ᱱᱩᱱᱟᱹᱜ ᱠᱤᱪᱷᱩ ᱯᱨᱚᱵᱞᱮᱢ ᱜᱮ ᱵᱟᱝ ᱨᱟᱠᱟᱵ-ᱟ ᱾
ᱚᱱᱟ ᱜᱮ ᱟᱢ ᱢᱤᱫᱴᱟᱝ ᱫᱤᱥᱚᱢ ᱮᱢ ᱪᱟᱞᱟᱣ ᱮᱫᱟ ᱟᱢ ᱛᱚ ᱚᱱᱟ ᱵᱩᱡᱷᱟᱹᱣ ᱫᱚᱨᱠᱟᱨ ᱠᱟᱱ ᱛᱟᱢᱟ ᱡᱮ ᱟᱢ ᱼᱼ ᱠᱤᱪᱷᱩᱜᱟᱱ ᱜᱤᱫᱽᱨᱟᱹ ᱡᱟᱦᱟᱸᱭ ᱫᱚ ᱵᱷᱚᱵᱤᱥᱥᱚᱛ ᱨᱮ ᱩᱱᱠᱩ ᱟᱢᱟᱜ ᱼᱼ ᱫᱤᱥᱚᱢ ᱨᱮ ᱠᱟᱹᱢᱤ ᱠᱚ ᱠᱟᱹᱢᱤ ᱨᱮᱠᱚ ᱞᱟᱜᱟᱜ ᱟᱠᱚ ᱟᱢᱟᱜ ᱡᱟᱦᱟᱸ ᱦᱚᱥᱯᱤᱼᱼ ᱴᱟᱞ ᱠᱚᱢ ᱡᱩᱛ ᱟᱠᱟᱫᱟ ᱚᱱᱟ ᱠᱚᱨᱮ ᱱᱩᱠᱩ ᱜᱤᱫᱽᱨᱟᱹ ᱜᱮ ᱦᱟᱸᱜ ᱠᱚ ᱪᱤᱠᱤᱛᱥᱟ ᱠᱚᱣᱟ ᱾ ᱟᱢ ᱪᱤᱠᱤᱛᱥᱟ ᱞᱟᱹᱜᱤᱫ ᱛᱮᱢ ᱪᱟᱞᱟᱜ-ᱟ ᱛᱟᱦᱚᱞᱮ ᱚᱸᱰᱮ ᱟᱢᱟᱜ ᱟᱹᱰᱤ ᱼᱼ ᱢᱟᱨᱟᱝ ᱫᱟᱭᱤᱛᱛᱚ ᱠᱟᱱ ᱛᱟᱢᱟ ᱡᱮ ᱚᱸᱰᱮ ᱩᱱᱠᱩ ᱠᱚ ᱥᱟᱶ ᱜᱟᱞᱢᱟᱨᱟᱣ ᱾ ᱜᱟᱞᱢᱟᱨᱟᱣ ᱫᱩᱲᱩᱵ ᱛᱟᱦᱚᱞᱮ ᱟᱢᱟᱜ ᱵᱷᱟᱵᱽ ᱢᱩᱨᱛᱤ ᱦᱚᱸ ᱴᱷᱤᱠ ᱛᱟᱦᱮᱭᱮᱱ ᱛᱟᱢᱟ ᱟᱢ ᱦᱚᱸ ᱚᱱᱠᱟ ᱵᱟ ᱠᱚ ᱨᱚᱲ ᱫᱟᱲᱮᱭᱟᱢᱟ ᱾ ᱛᱟᱦᱚᱞᱮ ᱟᱢ ᱟᱢ ᱟᱢᱟᱜ ᱱᱤᱡᱮᱨ ᱫᱤᱠ ᱛᱷᱮᱠᱮ ᱟᱢ ᱴᱷᱤᱠ ᱮᱢ ᱛᱟᱦᱮᱭᱮᱱᱟ ᱟᱨᱠᱤ ᱼᱼ ᱩᱱᱠᱩ ᱦᱚᱸ ᱟᱫᱚ ᱵᱟᱝ ᱠᱚ ᱮᱴᱟᱜ ᱠᱚ ᱡᱟᱦᱟᱸᱭ ᱠᱚ ᱢᱮᱱᱟᱜ ᱠᱚᱣᱟ ᱩᱱᱠᱩ ᱦᱚᱸ ᱟᱫᱚ ᱵᱟᱝ ᱠᱚ ᱤᱭᱟᱹ ᱫᱟᱲᱮᱭᱟᱜ-ᱟ ᱾
ᱟᱢᱟᱜ ᱥᱚᱨᱠᱟᱨ ᱦᱚᱸ ᱵᱟᱧᱪᱟᱣ ᱠᱮᱫᱮᱭᱟᱢ ᱾ ᱟᱢ ᱦᱚᱸ ᱵᱟᱧᱪᱟᱣᱮᱢ ᱛᱟᱦᱮᱱᱟ ᱟᱢ ᱜᱮ ᱠᱚ ᱫᱚᱦᱚ ᱢᱮᱭᱟ ᱦᱚᱲ ᱾ ᱡᱩᱫᱤ ᱟᱢ ᱱᱚᱝᱠᱟᱱᱟᱜ ᱠᱟᱹᱢᱤᱢ ᱪᱟᱞᱟᱣᱟ ᱾ ᱦᱚᱲ ᱩᱱᱟᱹᱜ ᱥᱟᱞ ᱵᱟᱠᱚ ᱵᱚᱫᱚᱞ ᱠᱚᱣᱟ ᱪᱮᱫᱟᱜ? ᱦᱚᱲ ᱪᱮᱫᱟᱜ ᱵᱟᱠᱚ ᱵᱚᱫᱚᱞ ᱠᱚᱣᱟ ᱱᱩᱠᱩ ᱠᱟᱹᱢᱤ ᱢᱤᱫᱴᱟᱝ ᱵᱟᱨᱭᱟ ᱠᱟᱹᱢᱤ ᱠᱚ ᱩᱫᱩᱜ ᱠᱷᱟᱹᱛᱤᱨ ᱛᱮ ᱼᱼ ᱟᱨ ᱠᱟᱹᱢᱤ ᱟᱢᱮᱢ ᱫᱩᱜ ᱞᱮᱠᱷᱟᱱ ᱟᱢ ᱫᱚ ᱦᱚᱲ ᱫᱚ ᱟᱢ ᱛᱮᱫᱚ ᱧᱮᱞ ᱵᱟᱝ ᱦᱩᱭᱩᱜ-ᱟ ᱱᱤᱛᱚᱜ ᱼᱼ ᱱᱤᱛᱚᱜ ᱟᱵᱤᱱ ᱫᱚ ᱚᱠᱟ ᱵᱮᱝᱜᱚᱞ ᱠᱷᱚᱱᱟᱜ ᱜᱮ ᱦᱮᱸ ᱥᱮ?
ᱦᱮᱸ ᱦᱮᱸ ᱦᱮᱸ ᱾
ᱦᱮᱸ ᱵᱮᱜᱚᱞ ᱠᱷᱚᱱᱟᱜ ᱱᱚᱜᱼᱚᱭ ᱡᱮᱢᱚᱱ ᱟᱵᱚ ᱟᱵᱚ ᱵᱮᱝᱜᱚᱞ ᱠᱷᱚᱱᱟᱜ ᱜᱮ ᱟᱵᱚ ᱵᱮᱝᱜᱚᱞ ᱠᱷᱚᱱᱟᱜ ᱜᱮ ᱼᱼ ᱱᱤᱛᱚᱜ ᱧᱮᱞ ᱵᱤᱱ ᱱᱚᱛᱮ ᱡᱷᱚᱛᱚ ᱦᱚᱲ ᱠᱚ ᱵᱟᱲᱟᱭᱟ ᱵᱤᱡᱮᱯᱤ ᱵᱟᱹᱲᱤᱡ ᱟᱭ ᱢᱤᱫ ᱵᱟᱨ ᱠᱟᱛᱷᱟ ᱨᱮ ᱾ ᱦᱮᱸ ᱥᱮ ᱵᱟᱹᱲᱤᱡ ᱟᱭ ᱡᱟᱦᱟ ᱪᱤᱠᱟᱹ ᱼᱼ ᱭᱮᱫᱟ ᱚᱱᱟ ᱫᱚ ᱵᱟᱵᱚᱱ ᱧᱮᱞᱟ ᱠᱤᱱᱛᱩ ᱱᱤᱛᱚᱜ ᱟᱵᱚ ᱪᱮᱫᱟᱜ ᱵᱮᱝᱜᱚᱞ ᱨᱮ ᱱᱩᱭ ᱵᱚᱱ ᱟᱹᱜᱩ ᱠᱮᱫᱮᱭᱟ ᱱᱚᱣᱟ ᱠᱟᱨᱚᱱ ᱦᱩᱭᱩᱜ ᱠᱟᱱᱟ ᱼᱼ ᱛᱚᱠᱷᱚᱱ ᱩᱱᱤ ᱵᱟᱹᱲᱤᱡ ᱮ ᱠᱟᱹᱢᱤ ᱟᱠᱟᱜᱼᱟ ᱵᱟᱹᱲᱤᱡ ᱢᱤᱫᱴᱮᱱ ᱜᱮᱭ ᱠᱟᱹᱢᱤᱭ ᱠᱟᱜᱼᱟ ᱡᱚᱛᱚ ᱠᱷᱚᱱᱟᱜ ᱵᱚᱲᱚ ᱵᱟᱹᱲᱤᱡ ᱞᱤᱧ ᱞᱟᱹᱭ ᱟ ᱛᱟᱭᱟ ᱡᱚᱛᱚᱱᱟᱜ ᱵᱟᱹᱲᱤᱡ ᱼᱼ ᱚᱠᱚᱭ ᱪᱮᱫ ᱠᱚ ᱠᱩᱢᱲᱩ ᱠᱮᱫᱟ, ᱪᱮᱫ ᱠᱚ ᱪᱤᱠᱟᱹ ᱠᱮᱫᱟ, ᱚᱠᱚᱭ ᱥᱤᱠᱷᱟ ᱢᱚᱱᱛᱨᱤ ᱪᱮᱫ ᱠᱚ ᱴᱟᱠᱟ ᱠᱚ ᱛᱩᱫ ᱠᱮᱫᱟ ᱚᱱᱟ ᱠᱚᱫᱚ ᱵᱟᱝ ᱞᱤᱧ ᱧᱮᱞᱟ ᱾ ᱟᱞᱤᱧ ᱡᱚᱛᱚ ᱠᱷᱚᱱᱟᱜ ᱵᱚᱲᱚ ᱵᱟᱹᱲᱤᱡ ᱦᱩᱭᱩᱜ ᱠᱟᱱᱟ ᱠᱳᱞᱠᱟᱛᱟ ᱞᱮᱠᱟᱱ ᱡᱟᱭᱜᱟ ᱨᱮ ᱢᱤᱫᱴᱮᱱ ᱠᱩᱲᱤ ᱜᱤᱫᱽᱨᱟᱹᱭ ᱜᱩᱡᱩᱜᱼᱟ ᱼᱼ ᱦᱮᱸ ᱚᱱᱟ ᱫᱷᱚᱨᱥᱤᱛᱚ ᱠᱟᱛᱮᱫ ᱚᱱᱟ ᱫᱚ ᱚᱠᱚᱭ ᱵᱟᱠᱚ ᱥᱟᱦᱟᱣᱟ ᱾ ᱦᱮᱸ ᱢᱤᱫᱴᱮᱱ ᱢᱟᱨᱟᱝ ᱢᱤᱫᱴᱮᱱ ᱤᱭᱟᱹ ᱨᱮ ᱚᱱᱟ ᱠᱚ ᱡᱷᱚᱛᱚ ᱠᱷᱚᱱᱟᱜ ᱵᱚᱲᱚ ᱵᱟᱹᱲᱤᱡ ᱛᱟᱭ ᱾ ᱟᱞᱤᱧ ᱞᱤᱧ ᱧᱮᱞ ᱧᱟᱢ ᱠᱟᱫᱟ ᱡᱮ ᱱᱚᱣᱟ ᱠᱚ ᱦᱚᱸ ᱡᱚᱛᱚ ᱵᱟᱹᱲᱤᱡ ᱛᱟᱭ ᱾ ᱟᱢ ᱵᱟᱢ ᱦᱟᱛᱟᱣ ᱫᱟᱲᱮᱭᱟᱜ ᱠᱟᱱᱟ ᱮᱠᱥᱮᱱ ᱟᱢ ᱵᱟᱢ ᱢᱮᱱ ᱫᱟᱲᱮᱭᱟᱜᱼᱟ ᱾ ᱠᱤᱱᱛᱩ ᱟᱢ ᱨᱮᱱ ᱦᱚᱲ ᱛᱚᱢ ᱵᱩᱡᱷᱟᱹᱣ ᱫᱟᱲᱮᱭᱟᱠᱚᱣᱟ ᱥᱮ ᱟᱢ ᱨᱮᱱ ᱩᱱᱠᱩ ᱡᱟᱦᱟᱸᱭ ᱯᱚᱫᱽ ᱨᱮ ᱠᱚ ᱦᱚᱲ ᱢᱮᱱᱟᱜ ᱠᱚᱣᱟ ᱩᱱᱠᱩ ᱛᱚ ᱼᱼ ᱯᱩᱨᱟᱹ ᱤᱭᱟᱹ ᱫᱟᱲᱮᱭᱟᱠᱚᱣᱟ ᱵᱚᱱᱫᱚ ᱫᱟᱲᱮᱭᱟᱜ ᱛᱟᱠᱚᱣᱟ ᱤᱭᱟᱹ ᱦᱮᱸ ᱡᱚᱠᱷᱚᱱ ᱼᱼ ᱠᱚ ᱵᱟᱝ ᱼᱼ ᱚᱱᱠᱟ ᱠᱟᱛᱮ ᱪᱤᱠᱟᱹᱛᱮ ᱜᱚᱡ ᱦᱩᱭᱩᱜᱼᱟ ᱢᱤᱫᱴᱟᱝ ᱦᱚᱲ ᱩᱱᱠᱩ ᱯᱚᱫᱽ ᱠᱷᱚᱱᱟᱜ ᱤᱧ ᱥᱟᱦᱟ ᱜᱤᱰᱤ ᱠᱟᱠᱚᱣᱟ ᱜᱚᱡᱮ ᱠᱟᱱᱟ ᱼᱼ
ᱥᱚᱸᱜᱮ ᱥᱚᱸᱜᱮ ᱩᱱᱤᱭᱟᱜ ᱡᱟᱦᱟᱸᱭ ᱛᱟᱦᱮᱸ ᱠᱟᱱ ᱛᱟᱵᱚᱱᱟ ᱟᱵᱚᱨᱮᱱ ᱥᱤ ᱮᱢ ᱩᱱᱤᱭᱟᱜ ᱩᱪᱤᱛ ᱼᱼ ᱛᱟᱦᱮᱸ ᱠᱟᱱ ᱛᱟᱭᱟ ᱩᱱ ᱥᱚᱢᱚᱭ ᱡᱮ ᱢᱟᱱᱮᱼᱼ ᱪᱮᱫ ᱠᱚ ᱢᱮᱛᱟᱜ ᱠᱟᱱᱟ ᱚᱸᱰᱮᱱ ᱠᱚ ᱡᱟᱦᱟᱸᱭ ᱠᱚ ᱪᱮᱛᱟᱱ ᱫᱷᱟᱯ ᱨᱮᱱ ᱠᱚ ᱛᱟᱦᱮᱸ ᱠᱟᱱᱟ ᱥᱮ ᱚᱱᱟ ᱟᱡ ᱜᱮ ᱛᱚ ᱱᱤᱡᱮ ᱜᱮ ᱛᱚ ᱼᱼ ᱛᱟᱦᱮᱸ ᱠᱟᱱᱟ ᱥᱟᱥᱛᱷᱚ ᱢᱚᱱᱛᱨᱤ ᱛᱟᱦᱚᱞᱮ ᱟᱡ ᱚᱱᱟ ᱼᱼ ᱠᱷᱚᱱ ᱤᱥᱛᱳᱯᱷᱟ ᱮᱢ ᱫᱚᱨᱠᱟᱨ ᱛᱟᱦᱮᱸ ᱠᱟᱱ ᱛᱟᱭᱟ ᱟᱨ ᱚᱱᱠᱟᱱᱟᱜ ᱥᱴᱮᱯ ᱮᱢ ᱫᱚᱨᱠᱟᱨ ᱛᱟᱦᱮᱸ ᱠᱟᱱ ᱛᱟᱭᱟ ᱚᱱᱠᱟᱱᱟᱜ ᱥᱴᱮᱴᱢᱮᱱᱴ ᱦᱚᱸ ᱵᱟᱭ ᱮᱢᱟ ᱡᱮ ᱚᱱᱠᱟ ᱦᱚᱸ ᱵᱟᱭ ᱮᱢᱮᱫ ᱛᱟᱦᱮᱸᱫ ᱡᱮ ᱱᱩᱠᱩ ᱵᱤᱨᱩᱫᱽᱫᱷᱮ ᱱᱚᱝᱠᱟ ᱵᱮᱯᱟᱨ ᱱᱚᱣᱟ ᱤᱭᱟᱹ ᱦᱩᱭᱩᱜᱼᱟ ᱩᱱᱠᱩ ᱫᱚ ᱵᱮᱥᱤᱨ ᱵᱷᱟᱜᱽ ᱞᱟᱦᱟᱛᱮ ᱧᱮᱞ ᱦᱩᱭ ᱟᱠᱟᱱᱟ ᱩᱱᱤᱭᱟᱜ ᱠᱟᱹᱢᱤ ᱦᱚᱨᱟ ᱠᱚ ᱡᱟᱦᱟᱸ ᱠᱚ ᱚᱱᱠᱟᱱᱟᱜ ᱜᱷᱚᱴᱚᱱᱟ ᱠᱚ ᱜᱷᱚᱴᱟᱣ ᱠᱟᱱᱟ ᱟᱹᱰᱤ ᱡᱟᱭᱜᱟ ᱨᱮ ᱠᱟᱢᱫᱩᱱᱤ ᱵᱚᱞᱚ ᱟᱨ ᱮᱴᱟᱜ ᱮᱴᱟᱜ ᱡᱟᱭᱜᱟ ᱨᱮ ᱛᱚ ᱩᱱ ᱥᱚᱢᱚᱭ ᱫᱚ ᱠᱤᱱᱛᱩ ᱩᱱᱠᱩ ᱤᱭᱟᱹ ᱛᱮᱜᱮ ᱨᱚᱲ ᱠᱟᱫᱟ ᱢᱟᱱᱮ ᱩᱱᱠᱩ ᱡᱟᱦᱟᱸᱭ ᱠᱚ ᱚᱱᱠᱟᱱᱟᱜ ᱩᱱᱠᱩ ᱡᱟᱦᱟᱸ ᱵᱷᱤᱠᱴᱤᱢ ᱡᱟᱦᱟᱸᱭ ᱠᱚ ᱩᱱᱠᱩ ᱥᱟᱶᱛᱮ ᱚᱱᱠᱟ ᱜᱷᱚᱴᱟᱣ ᱠᱟᱱᱟ ᱵᱮᱵᱟᱹᱲᱤᱡ ᱠᱟᱹᱢᱤ ᱦᱩᱭ ᱠᱟᱱᱟ ᱡᱟᱦᱟᱸᱭ ᱥᱟᱶᱛᱮ ᱛᱚ ᱩᱱᱠᱩ ᱫᱚ ᱩᱱᱠᱩ ᱜᱮᱭ ᱫᱩᱥᱤ ᱟᱠᱟ ᱠᱚᱣᱟ ᱩᱱᱠᱩ ᱜᱮᱭ ᱫᱩᱥᱤ ᱟᱠᱟ ᱠᱚᱣᱟ ᱚᱱᱟ ᱦᱚᱛᱮᱛ ᱛᱮᱜᱮ ᱛᱚ ᱦᱚᱲᱟᱜ ᱨᱟᱜᱤ
ᱨᱟᱜᱤ ᱠᱩᱲᱤ ᱜᱤᱫᱽᱨᱟᱹ ᱞᱟᱹᱭ ᱫᱟᱭ ᱠᱩᱲᱤ ᱜᱤᱫᱽᱨᱟᱹ ᱧᱤᱫᱟᱹ ᱵᱮᱲᱟ ᱟᱞᱚᱯᱮ ᱛᱩᱫᱩᱜ ᱟ ᱟᱫᱚ ᱢᱤᱫᱴᱟᱜ ᱫᱚᱨᱟᱨ ᱠᱤᱪᱷᱩ ᱠᱤᱪᱷᱩ ᱥᱚᱭᱚᱭ ᱛᱚ ᱛᱩᱫᱦᱚᱸ ᱫᱚᱨᱠᱟᱨ ᱠᱟᱱᱟ ᱮᱢᱚᱱ ᱠᱤᱪᱷᱩ ᱯᱨᱚᱵᱞᱮᱢ ᱦᱩᱭᱩᱜ ᱛᱟᱭᱟ ᱩᱱᱤ ᱫᱚ ᱦᱚᱲ ᱠᱚᱲᱟ ᱜᱤᱫᱽᱨᱟᱹ ᱵᱟᱹᱱᱩᱜ ᱠᱚ ᱛᱟᱭᱟ ᱛᱚ ᱩᱱᱤ ᱫᱚ ᱵᱟᱭ ᱛᱩᱫᱩᱜᱼᱟ ᱛᱟᱦᱚᱞ ᱚᱲᱟᱜ ᱠᱷᱚᱱᱟᱜ ᱜᱮ ᱡᱷᱚᱛᱚ ᱠᱤᱪᱷᱩ ᱦᱩᱭᱩᱜ ᱛᱟᱭᱟ ᱚᱱᱠᱟᱱ ᱠᱤᱪᱷᱩ ᱠᱤᱪᱷᱩ ᱡᱟᱭᱜᱟ ᱡᱷᱚᱛᱚ ᱦᱚᱲ ᱨᱮᱱ ᱫᱚ ᱠᱚᱲᱟ ᱜᱤᱫᱟᱹᱨ ᱠᱩᱲᱤ ᱡᱚᱛᱚ ᱨᱮᱱ ᱫᱚ ᱦᱚᱲ ᱫᱚ ᱨᱮᱱ ᱫᱚ ᱡᱚᱛᱚ ᱦᱚᱲᱟᱜ ᱠᱚᱲᱟ ᱜᱤᱫᱽᱨᱟᱹ ᱫᱚ ᱵᱟᱹᱱᱩᱜ ᱠᱚ ᱚᱠᱚᱭ ᱨᱮᱱ ᱫᱚ ᱢᱚᱬᱮ ᱜᱚᱴᱟᱝ ᱠᱩᱲᱤ ᱜᱤᱫᱽᱨᱟᱹ ᱦᱮᱱᱟᱭ ᱛᱟᱭᱟ ᱛᱚ ᱩᱱᱤ ᱪᱤᱠᱟᱹᱭᱟ ᱟᱡ ᱵᱟᱵᱟᱭ ᱜᱚᱡ ᱟᱠᱟᱱᱟ ᱩᱱᱠᱩ ᱢᱚᱬᱮ ᱜᱚᱴᱟᱝ ᱠᱩᱲᱤ ᱜᱤᱫᱽᱨᱟᱹ ᱠᱟᱛᱮ ᱜᱮ ᱪᱟᱞᱟᱜ ᱠᱟᱱᱟ ᱥᱚᱝᱥᱟᱨᱤ ᱯᱚᱨ ᱩᱱᱠᱩ ᱵᱟᱠᱚ ᱛᱩᱫᱩᱜᱼᱟ ᱠᱤ ᱥᱮ ᱩᱱᱠᱩ ᱵᱚᱛᱚᱨ ᱵᱚᱞᱚᱣᱟᱭᱮᱫ ᱠᱚ ᱦᱩᱸ ᱟᱵᱚ ᱱᱚᱣᱟ ᱫᱤᱥᱚᱢ ᱜᱮ ᱦᱩᱭᱩᱜ ᱠᱟᱱᱟ ᱥᱟᱹᱫᱷᱤᱱ ᱫᱤᱥᱚᱢ ᱥᱮ ᱯᱷᱩᱨᱜᱟᱹᱞ ᱫᱤᱥᱚᱢ ᱵᱚᱞ ᱵᱚᱱ ᱵᱟᱲᱟᱭ ᱡᱚᱛᱚ ᱦᱚᱲ ᱦᱮᱸ ᱱᱚᱣᱟ ᱫᱤᱥᱚᱢ ᱨᱮ ᱡᱩᱫᱤ ᱱᱚᱝᱠᱟᱱ ᱵᱮ ᱵᱟᱹᱲᱤᱡ ᱠᱟᱹᱢᱤᱭᱟ ᱱᱚᱣᱟ ᱚᱠᱚᱭᱼᱮ ᱥᱟᱦᱟᱣ ᱟᱵᱤᱱ ᱵᱤᱱ ᱥᱟᱦᱟᱣᱟ ᱢᱟ ᱞᱟᱹᱭ ᱢᱮ ᱟᱵᱤᱱ ᱨᱤᱱ ᱛᱚ ᱢᱤᱫᱤᱱ ᱦᱤᱞᱚᱜ ᱠᱩᱲᱤ ᱜᱤᱫᱽᱨᱟᱹ ᱦᱩᱭ ᱫᱟᱲᱮᱭᱟᱜᱼᱟᱭ ᱥᱮ ᱪᱮᱫ
ᱚᱱᱟᱜᱮ ᱚᱠᱚᱭ ᱵᱟᱭ ᱥᱟᱦᱟᱣᱟ ᱡᱟᱦᱟᱸᱭ ᱟᱡᱨᱮᱱ ᱢᱤᱥᱨᱟ ᱢᱮᱱᱟᱭᱟ ᱮᱸᱜᱟᱛ ᱢᱮᱱᱟᱭ ᱛᱟᱭᱟ ᱥᱮ ᱵᱟᱹᱦᱩ ᱢᱮᱱᱟᱭ ᱛᱟᱭᱟ ᱡᱚᱛᱚ ᱜᱮ ᱡᱟᱦᱟᱸᱜᱮ ᱟᱵᱚ ᱫᱚ ᱡᱚᱛᱚ ᱩᱱᱠᱩ ᱥᱚᱢᱢᱟᱱ ᱠᱟᱛᱮᱜ ᱵᱚᱱ ᱧᱮᱞ ᱠᱚᱣᱟ ᱩᱱᱠᱩ ᱩᱱᱠᱩ ᱞᱟᱹᱜᱤᱫ ᱛᱤᱱᱟᱹᱜ ᱵᱚᱱ ᱠᱟᱹᱢᱤᱭᱮᱫᱟ ᱩᱱᱠᱩ ᱩᱱᱠᱩ ᱞᱟᱹᱜᱤᱫ ᱛᱤᱱᱟᱹᱜ ᱜᱟᱱ ᱯᱨᱚᱠᱚᱞᱯᱚ ᱟᱹᱜᱩ ᱞᱮᱫᱟ ᱩᱱᱤ ᱥᱚᱨᱠᱟᱨ ᱦᱟᱱᱟ ᱱᱚᱣᱟ ᱟᱹᱰᱤ ᱨᱚᱠᱚᱢᱟᱜ ᱯᱨᱚᱠᱚᱞᱯᱚ ᱢᱤᱫᱴᱟᱝ ᱢᱤᱫᱴᱟᱝ ᱠᱟᱛᱮᱫ ᱟᱜᱩ ᱞᱮᱫᱟᱭ ᱩᱱᱠᱩ ᱠᱩᱲᱤ ᱜᱤᱫᱽᱨᱟᱹ ᱞᱟᱹᱜᱤᱫ ᱜᱮ ᱩᱱᱠᱩ ᱢᱟᱹᱭ ᱛᱟᱠᱚ ᱞᱟᱹᱜᱤᱫ ᱜᱮ ᱩᱱᱠᱩ ᱟᱭᱳ ᱛᱟᱠᱚ ᱞᱟᱹᱜᱤᱫ ᱜᱮ ᱛᱟᱦᱞᱮ ᱩᱱᱠᱩ ᱜᱮ ᱡᱚᱫᱤ ᱚᱱᱠᱟ ᱠᱚ ᱴᱚᱨᱪᱟᱨᱚᱜᱼᱟ ᱠᱚ ᱛᱟᱦᱞᱮ ᱟᱨ ᱩᱱᱠᱩ ᱡᱩᱫᱤ ᱚᱱᱟ ᱥᱟᱹᱥᱛᱤ ᱵᱟᱢ ᱮᱢ ᱦᱚᱪᱚ ᱫᱟᱲᱮᱭᱟᱠᱚᱣᱟ ᱛᱟᱦᱞᱮ ᱟᱢ ᱫᱚ